ᱦᱮᱸ ᱨᱚᱲ ᱟᱸᱡᱚᱢ ᱮᱫᱟᱢ
ᱦᱮᱸ ᱵᱚᱭᱦᱟ ᱡᱚᱦᱟᱨ ᱜᱤ
ᱦᱮᱸ ᱡᱚᱦᱟᱨ ᱜᱤ
ᱦᱮᱸ ᱟᱸᱡᱚᱢ ᱜᱮ
ᱦᱩᱸ ᱛᱟᱦᱚᱞᱮ ᱪᱮᱫ ᱠᱚᱢ ᱪᱤᱠᱟᱹᱭ ᱫᱟᱭᱟ ᱱᱤᱛᱚᱜ ᱫᱚ
ᱱᱤᱛᱚᱜ ᱫᱚ ᱱᱟᱦᱟᱜ ᱠᱟᱹᱴᱤᱡ ᱤᱧ ᱫᱩᱲᱩᱵ ᱧᱚᱜ ᱟᱠᱟᱱ ᱜᱮᱭᱟ ᱵᱚᱞᱮ
ᱚᱲᱟᱜ ᱥᱮᱫ ᱨᱮᱥᱮ ᱚᱠᱟᱥᱮᱱ ᱢᱟᱴᱷ
ᱡᱚᱢ ᱚᱲᱟᱜ ᱚᱲᱟᱜ ᱥᱮᱜ ᱨᱮᱜᱮ
ᱚᱻ ᱛᱟᱦᱚᱞᱮ ᱵᱟᱹᱫᱽ ᱠᱚᱥᱮᱫ ᱵᱟᱢ ᱥᱮᱱ ᱠᱟᱱᱟ ᱦᱟᱹᱠᱩ ᱥᱟᱵ
ᱚᱱᱟ ᱪᱮᱫ ᱠᱚ ᱢᱮᱱᱟ ᱵᱟᱨᱦᱮ ᱥᱮᱫ ᱨᱮ ᱪᱟᱞᱟᱜ ᱵᱟᱭ ᱜᱟᱱᱚᱜ ᱠᱟᱱᱟ ᱵᱚᱞᱮ ᱪᱮᱫ ᱠᱚᱪᱚᱝ ᱥᱟᱰᱮ ᱠᱚ ᱦᱤᱡᱩᱜ ᱠᱟᱱᱟ ᱥᱮ ᱜᱟᱹᱰᱤ ᱠᱚᱨᱮᱱᱟᱜ ᱟᱫᱚ ᱠᱚᱞ ᱨᱮᱠᱚᱨᱰᱤᱝ ᱨᱮ ᱢᱟᱱᱮ ᱵᱟᱨᱦᱮ ᱠᱚ ᱥᱟᱰᱮ ᱠᱚ ᱡᱩᱫᱤ ᱟᱸᱡᱚᱢᱚᱜ-ᱟ ᱮᱱᱠᱷᱟᱱ ᱠᱷᱟᱱ ᱢᱟ ᱱᱟᱦᱟᱜ ᱟᱹᱵᱤᱱᱟᱜ ᱦᱚᱸ ᱞᱚᱥ ᱟᱹᱞᱤᱧᱟᱜ ᱦᱚᱸ ᱞᱚᱥ ᱠᱟᱛᱷᱟ ᱨᱮᱭᱟᱜ ᱡᱟᱦᱟᱱ ᱵᱷᱮᱞᱩ ᱵᱟᱝ ᱛᱟᱦᱮᱱᱟ ᱟᱫᱚ ᱚᱲᱟᱜ ᱵᱷᱤᱛᱨᱤ ᱨᱮᱞᱤᱧ ᱫᱩᱲᱩᱵ ᱟᱨ ᱫᱩᱲᱩᱵ ᱠᱟᱛᱮᱜ ᱞᱤᱧ ᱠᱟᱛᱷᱟᱜ ᱠᱟᱱᱟ ᱵᱚᱞᱮ ᱡᱮ ᱢᱤᱫ ᱦᱚᱲ ᱥᱟᱞᱟᱜ ᱡᱮᱢᱚᱱ ᱢᱚᱡᱽ ᱧᱚᱜ ᱞᱤᱧ ᱠᱟᱛᱷᱟᱜ ᱢᱟ ᱵᱟᱨᱦᱮ ᱠᱷᱚᱱ ᱡᱮᱢᱚᱱ ᱨᱚᱲ ᱠᱚ ᱟᱞᱚ ᱦᱤᱡᱩᱜ ᱚᱱᱟ ᱞᱮᱠᱟ
ᱦᱩ ᱚᱱᱟ ᱜᱮᱛᱚ ᱵᱷᱟᱜᱤ ᱡᱮ ᱵᱟᱠᱚ ᱟᱸᱡᱚᱢ ᱞᱮᱠᱷᱟᱱ ᱜᱮ ᱚᱱᱟ ᱦᱚᱸ ᱵᱷᱟᱜᱤ ᱜᱮ ᱩᱱᱠᱩᱭᱟᱜ ᱵᱷᱟᱜᱤ ᱜᱮ ᱠᱚ ᱤᱭᱟᱹᱭ ᱛᱟᱞᱟᱝᱟ ᱟᱨᱠᱤ ᱞᱟᱹᱭᱟᱠᱚ ᱡᱮ ᱵᱩᱡᱷᱟᱹᱣ ᱟᱠᱚ ᱮᱠᱥᱮᱴ ᱟᱠᱚ ᱟᱨ ᱡᱩᱫᱤ ᱦᱟᱹᱱᱤ ᱥᱮᱛᱟᱭ ᱜᱷᱟᱣ ᱜᱷᱟᱣᱚᱜ-ᱟ ᱪᱮᱬᱮ ᱜᱟᱡᱮ ᱠᱚᱨᱮ ᱨᱟᱜ
ᱨᱟᱜ ᱨᱟᱜ-ᱟᱭ ᱦᱟᱭ
ᱡᱩ ᱵᱷᱟᱜᱮ ᱧᱚᱜ ᱨᱚᱲ ᱵᱟᱠᱚ ᱟᱸᱡᱚᱢ ᱧᱟᱢᱟ ᱛᱟᱞᱦᱮ ᱵᱟᱠᱚ ᱤᱭᱟᱹ ᱫᱟᱲᱮᱭᱟ ᱟᱞᱟᱝᱟ ᱵᱟᱠᱚ ᱴᱷᱟᱹᱣᱠᱟᱹ ᱫᱟᱲᱮ ᱟᱛᱟᱞᱟᱝᱟ ᱨᱚᱲ
ᱟᱫᱚ ᱛᱟᱞᱟᱝ ᱴᱷᱤᱠ ᱜᱮᱭᱟ ᱟᱫᱚ ᱪᱮᱫᱠᱟ ᱫᱟᱜ ᱡᱟᱹᱲᱤ ᱠᱚ ᱚᱱᱛᱮ ᱚᱠᱟᱞᱮᱠᱟ
ᱫᱟᱜ ᱫᱚ ᱫᱟᱜᱮᱫ ᱛᱟᱦᱮᱸᱫ ᱥᱟᱨᱟᱫᱤᱱ ᱦᱚᱞᱟ ᱢᱤᱫ ᱧᱤᱫᱟᱹᱭ ᱫᱟᱜ ᱟᱠᱟᱫᱟ
ᱦᱮ
ᱛᱟᱯᱚᱨᱮ ᱱᱚᱜ ᱚᱭ ᱞᱟᱦᱟ ᱨᱮᱜᱮ ᱪᱷᱚᱴᱟ ᱥᱮᱫ ᱛᱮ ᱤᱭᱟᱹ ᱠᱮᱫᱫᱟ ᱵᱚᱱᱫᱚ ᱠᱟᱫᱚ ᱤᱧ ᱦᱚᱸᱜ ᱚᱭ ᱱᱤᱛᱚᱜ ᱯᱷᱟᱸᱠᱟ ᱥᱮᱫ ᱤᱧ ᱦᱮᱡ ᱟᱠᱟᱱᱟ ᱚᱱᱟᱛᱮ ᱟᱫᱚᱧ ᱦᱟᱯᱮ ᱠᱟᱜ ᱤᱧ ᱜᱟᱞᱢᱟᱨᱟᱣ ᱞᱮᱱᱜᱮ ᱠᱚᱭᱮᱠ ᱡᱚᱱ ᱥᱟᱶ
ᱴᱷᱤᱠ ᱴᱷᱤᱠ ᱟᱫᱚ ᱵᱟᱰᱟᱭᱚᱜ ᱠᱟᱱ ᱛᱟᱦᱮᱸ ᱵᱚᱞᱮ ᱡᱮ ᱫᱚᱢᱮ ᱚᱱᱛᱮ ᱵᱟᱲ ᱟᱠᱟᱱᱟ ᱵᱟᱲ ᱠᱟᱫᱟᱭ ᱜᱟᱹᱰᱤ ᱠᱚ ᱵᱟᱝᱠᱚ ᱯᱟᱨᱚᱢ ᱫᱟᱲᱮᱭᱟᱜ ᱠᱟᱱᱟ ᱥᱚᱲᱚᱠ ᱠᱚᱨᱮ
ᱟᱞᱮ ᱥᱮᱫ ᱫᱚ ᱩᱱᱟᱹᱜ ᱫᱚ ᱟᱹᱣᱨᱤ ᱫᱟᱜᱟᱭ ᱵᱟᱝ ᱟᱞᱮᱥᱮᱫ ᱫᱚ ᱩᱱᱟᱹᱜ ᱟᱣᱨᱤ ᱫᱟᱜ ᱟᱭ ᱫᱟᱜᱮᱫ ᱨᱮᱦᱚᱸ ᱚᱱᱮ ᱠᱟᱹᱡ ᱠᱟᱹᱡ ᱢᱮᱫᱴᱟᱝ ᱵᱟᱨᱮ ᱡᱚᱨᱚᱭᱮᱫ ᱛᱟᱦᱮᱸᱫ ᱡᱟᱹᱯᱩᱫ ᱞᱮᱠᱟᱠᱷᱟᱱ ᱦᱩᱲᱩ ᱜᱮ ᱟᱹᱣᱨᱤ ᱞᱮ ᱨᱚᱦᱚᱭᱟ ᱱᱚᱛᱮ ᱫᱟᱜ ᱜᱮ ᱵᱟᱝ ᱵᱟᱝᱞᱟᱜᱟᱣ ᱟᱠᱟᱱᱟ ᱡᱮ ᱦᱩᱲᱩᱢ ᱨᱚᱦᱚᱭᱟ ᱚᱱᱠᱟᱱ ᱫᱟᱜ ᱜᱮ ᱵᱟᱹᱱᱩᱜ-ᱟ
ᱦᱩᱸ ᱦᱩᱸ
ᱞᱟᱹᱭ ᱢᱮ
ᱱᱚᱛᱮ ᱫᱚ ᱫᱟᱜ ᱮᱡ ᱠᱟᱱᱟᱭ ᱫᱚᱢᱮ ᱜᱮ ᱟᱫᱚ ᱵᱟᱲ ᱠᱚᱫᱚ ᱱᱟᱦᱟᱜ ᱥᱟᱺᱜᱤᱧ ᱥᱮᱫ ᱫᱚ ᱵᱟᱲ ᱠᱚ ᱦᱩᱭ ᱧᱚᱜ ᱟᱠᱟᱱᱟ ᱱᱚᱛᱮ ᱟᱞᱮᱫᱚ ᱵᱟᱭ ᱛᱤᱭᱟᱹᱜ ᱟᱠᱟᱫ ᱞᱮᱭᱟ
ᱛᱟᱦᱚᱞᱮ ᱦᱩᱲᱩ ᱠᱚ ᱨᱚᱦᱚᱭ ᱟᱠᱟᱫᱟ ᱟᱹᱣᱨᱤ
ᱦᱮᱸ ᱨᱚᱦᱚᱭ ᱠᱷᱚᱱ ᱢᱟᱱᱮ ᱵᱟᱨᱟᱵᱟᱨᱤ ᱠᱷᱟᱱ ᱡᱟᱹᱥᱛᱤ ᱦᱩᱭ ᱠᱟᱱᱟ ᱵᱟᱨᱯᱮ ᱫᱤᱱ ᱯᱚᱨᱮ ᱠᱷᱟᱱ ᱜᱮ ᱱᱟᱜ ᱪᱟᱵᱟᱜ-ᱟ ᱨᱚᱦᱚᱭᱮᱫ ᱱᱟᱦᱟᱜ
ᱦᱮᱸ ᱵᱷᱟᱜᱮ ᱜᱮ
ᱟᱨᱚ ᱪᱮᱫ ᱠᱚᱵᱮᱱ ᱪᱤᱠᱟᱹ ᱵᱟᱲᱟᱭ ᱜᱮᱭᱟ
ᱤᱧᱦᱚᱸ ᱚᱠᱟ ᱚᱲᱟᱜ ᱠᱷᱚᱱ ᱜᱮᱞᱤᱧ ᱛᱟᱦᱮᱱᱟ ᱪᱟᱥᱵᱟᱥ ᱞᱤᱧ ᱪᱚᱱ ᱦᱟᱱᱛᱮ ᱱᱟᱛᱮ ᱠᱟᱹᱢᱤ ᱦᱚᱞᱤᱧ ᱪᱟᱞᱟᱜ ᱜᱮᱭᱟ ᱚᱲᱟᱜ ᱠᱷᱚᱱ ᱟᱨᱠᱤ ᱦᱮᱡ ᱥᱮᱱ ᱱᱚᱝᱠᱟ
ᱦᱳ
ᱦᱚ ᱚᱱᱟ ᱪᱷᱟᱲ ᱫᱚ ᱪᱮᱫᱠᱟ ᱞᱮᱵᱟᱨ ᱠᱟᱹᱢᱤ ᱠᱚ ᱡᱮᱢᱚᱱ
ᱟᱫᱚ ᱴᱷᱤᱠ ᱜᱮᱭᱟ ᱟᱫᱚ ᱟᱵᱚ ᱠᱚᱫᱚ ᱮᱱᱛᱮᱫ ᱪᱟᱥᱚᱜ ᱠᱟᱹᱢᱤ ᱦᱚᱲ ᱥᱟᱞᱟᱜᱛᱮ ᱱᱟᱞᱦᱟ ᱠᱟᱹᱢᱤ ᱠᱟᱛᱮ ᱛᱮ ᱟᱹᱥᱩᱞ ᱦᱚᱲ ᱠᱟᱱᱟ ᱵᱚᱱ ᱥᱮ ᱟᱫᱚ ᱯᱚᱭᱥᱟ ᱫᱚ ᱦᱟᱱᱛᱮ ᱱᱟᱛᱮ ᱠᱷᱚᱡ ᱡᱟᱦᱟᱸᱥᱮᱡ ᱠᱷᱚᱡ ᱜᱮ ᱨᱚᱡᱽᱜᱟᱨ ᱢᱟ ᱡᱟᱹᱨᱩᱲ ᱢᱮᱱᱟᱜ ᱛᱟᱵᱚᱱ ᱜᱮᱭᱟ᱾ ᱟᱨ ᱚᱱᱠᱟᱛᱮ ᱟᱵᱚ ᱫᱚ ᱮᱱᱛᱮ ᱚᱲᱟᱜ ᱨᱮ ᱱᱚᱝᱠᱟ ᱦᱚᱲ ᱵᱟᱝᱠᱚ ᱛᱟᱦᱮᱱ ᱵᱚᱞᱮ ᱟᱵᱚ ᱱᱚᱩᱠᱨᱤ ᱪᱟᱹᱠᱨᱤ ᱦᱚᱲ ᱠᱚᱦᱚᱸ ᱛᱟᱦᱮᱱ ᱛᱟᱵᱚᱱ ᱜᱮᱭᱟ ᱥᱮ ᱵᱚᱞᱮ ᱱᱚᱝᱠᱟ ᱵᱤᱡᱽᱱᱮᱥ ᱠᱚᱦᱚᱸ ᱢᱟ ᱚᱱᱠᱟᱱᱟᱜ ᱵᱮᱥᱴᱷᱤᱠ ᱵᱟᱝ ᱛᱟᱦᱮᱱ ᱠᱟᱱ ᱛᱟᱵᱚᱱᱟ᱾
ᱦᱚᱭ ᱚᱱᱟ ᱠᱚ ᱪᱮᱫ ᱦᱚᱸ ᱵᱟᱹᱱᱩᱜ ᱛᱟᱵᱚᱱᱟ ᱟᱫᱚ
ᱦᱮᱸ
ᱚᱱᱟ ᱠᱚ ᱵᱟᱹᱱᱩᱜ ᱛᱟᱵᱚᱱ ᱠᱷᱟᱹᱛᱤᱨ ᱟᱫᱚ ᱪᱤᱠᱟᱹᱭᱟᱵᱚ ᱚᱱᱟ ᱟᱵᱫᱚ ᱠᱟᱹᱢᱤ ᱠᱟᱛᱮᱜ ᱜᱮ ᱡᱚᱢ ᱦᱩᱭᱩᱜ ᱛᱟᱢᱟ ᱠᱟᱹᱢᱤ ᱠᱟᱛᱮᱜ ᱜᱮ ᱟᱹᱥᱩᱞ ᱦᱩᱭᱩᱜᱼᱟ ᱵᱟ ᱠᱷᱟᱱ ᱵᱟᱢ ᱠᱟᱹᱢᱤ ᱨᱮᱦᱚᱸ ᱛᱚ ᱟᱫᱚ ᱪᱮᱫ ᱤᱧ ᱞᱟᱹᱭᱟ ᱠᱚᱱᱚ ᱤᱭᱟᱹ ᱵᱟᱝ ᱛᱟᱦᱮᱱᱟ ᱡᱮ ᱢᱟᱱᱮ ᱠᱚᱱᱚ ᱦᱟᱛ ᱨᱮ ᱯᱚᱭᱥᱟ ᱵᱟᱝ ᱛᱟᱦᱮᱸᱞᱮᱱᱠᱷᱟᱱ ᱪᱮᱫ ᱦᱚᱸ ᱵᱟᱢ ᱪᱤᱠᱟᱹ ᱫᱟᱲᱮᱭᱟᱜᱼᱟ᱾
ᱦᱮᱸᱻ
ᱦᱚᱭ ᱟᱫᱚ ᱵᱩᱞᱩᱝ ᱥᱩᱱᱩᱢ ᱠᱚᱢᱟ ᱯᱚᱭᱥᱟ ᱛᱮᱜᱮ ᱵᱟᱡᱟᱨ ᱠᱷᱚᱱᱚᱡ ᱢᱟ ᱟᱹᱜᱩᱭ ᱡᱟᱹᱨᱩᱲ ᱠᱟᱱᱟ ᱥᱮ ᱟᱨᱢ ᱢᱤᱫ ᱵᱟᱨ ᱫᱤᱱ ᱜᱟᱱ ᱵᱟᱨᱦᱮ ᱨᱮ ᱵᱟᱢ ᱠᱟᱹᱢᱤ ᱞᱮᱠᱷᱟᱱ ᱫᱚ ᱯᱚᱭᱥᱟ ᱫᱚ ᱧᱟᱢᱟ ᱪᱮᱫ ᱞᱮᱠᱟᱛᱮ ᱾ ᱟᱨ ᱱᱩᱠᱩ ᱥᱤᱢ ᱥᱩᱠᱨᱤ ᱠᱚᱦᱚᱸ ᱱᱟᱸᱜ ᱠᱟᱹᱴᱤᱡ ᱢᱮᱱᱟᱜ ᱠᱚᱜᱮᱭᱟ ᱵᱚᱞᱮ ᱡᱮ ᱱᱩᱠᱩ ᱠᱚ ᱠᱚᱦᱚᱸ ᱟᱵᱚ ᱵᱚᱞᱮ ᱵᱚᱪᱷᱚᱨ ᱫᱤᱱ ᱵᱟᱭ ᱠᱩᱞᱟᱹᱣ ᱞᱮᱱᱠᱷᱟᱱ ᱢᱟ ᱵᱟᱠᱚ ᱟᱹᱠᱷᱨᱤᱧᱚᱜ ᱜᱮᱭᱟ᱾ ᱠᱟᱹᱴᱤᱡ ᱨᱮ ᱫᱚ ᱚᱦᱚᱢ ᱟᱹᱠᱷᱨᱤᱧ ᱠᱮᱭᱟ᱾
ᱠᱚ ᱟᱫᱚ ᱦᱚᱯᱚᱱ ᱜᱮᱠᱚ ᱛᱟᱦᱮᱱᱟ ᱦᱚᱯᱚᱱ ᱠᱚᱫᱚ ᱚᱠᱚᱭ ᱦᱚᱸ ᱵᱟᱠᱚ ᱦᱟᱛᱟᱣ ᱞᱟᱹᱜᱤᱫᱚᱜᱼᱟ ᱡᱮ ᱠᱟᱹᱡ ᱢᱟᱨᱟᱝ ᱧᱚᱜ ᱠᱚ ᱦᱟ ᱦᱟᱛᱟᱣ ᱠᱚᱣᱟ ᱢᱤᱫ ᱵᱚᱪᱷᱚᱨ ᱵᱟᱠᱚ ᱦᱩᱭ ᱞᱮᱱᱠᱷᱟᱱ ᱾ ᱪᱤᱞᱮ ᱦᱚᱸ ᱦᱟᱛᱟᱣ ᱫᱚ ᱵᱟᱠᱚ ᱦᱟᱛᱟᱣ ᱠᱚᱣᱟ ᱥᱤᱢ ᱠᱚᱦᱚᱸ ᱵᱟᱝ ᱥᱩᱠᱨᱤ ᱠᱚᱦᱚᱸ ᱵᱟᱝ ᱾ ᱢᱮᱨᱚᱢ ᱠᱚᱦᱚᱸ‌ ᱵᱟᱝ ᱾ ᱛᱟᱦᱞᱮ ᱟᱢᱜᱮ ᱪᱮᱫ ᱠᱚᱢ ᱪᱟᱹᱭ ᱛᱟᱞᱟᱝᱟ?
ᱤᱧᱦᱚ ᱚᱱᱠᱟ ᱜᱮ ᱵᱟᱡᱟᱨ ᱨᱮᱧ ᱛᱟᱦᱮᱱᱟ ᱛᱟᱦᱮᱸᱫ ᱵᱚᱞᱮᱮ ᱚᱲᱟᱜ ᱨᱮᱫᱚ ᱱᱟᱜ ᱱᱟᱦᱟᱜ ᱟᱨ ᱚᱲᱟᱜ ᱠᱚᱨᱮ
ᱦᱩᱸ ᱛᱚ ᱦᱮᱸ ᱦᱮᱸ ᱟᱫᱚ ᱚᱱᱠᱟ ᱜᱮ ᱪᱤᱠᱟᱹᱭᱟᱢ ᱟᱫᱚ ᱚᱱᱟ ᱜᱮᱛᱚ᱾ ᱡᱷᱚᱛᱚ ᱨᱚᱠᱚᱢ ᱜᱮ ᱠᱟᱹᱢᱤ ᱦᱩᱭᱩᱜ ᱛᱟᱵᱚᱱᱟ ᱢᱤᱫ ᱨᱚᱠᱚᱢ ᱠᱟᱹᱢᱤ ᱠᱟᱛᱮᱫ ᱫᱚ ᱪᱮᱫ ᱦᱚᱸ ᱵᱟᱝ ᱛᱟᱦᱮᱱ ᱛᱟᱵᱚᱱᱟ ᱟᱨ ᱡᱮ ᱫᱤᱱ ᱦᱚᱸ ᱵᱟᱝᱧᱪᱟᱜ ᱛᱟᱵᱚᱱᱟ ᱵᱷᱟᱹᱜᱮ ᱛᱮ ᱾ ᱡᱟᱦᱟᱱᱟᱜ ᱠᱟᱹᱢᱤ ᱚᱱᱟᱜᱮ ᱠᱟᱹᱢᱤᱭ ᱜᱮᱭᱟ ᱾
ᱦᱟᱭ ᱟᱨ ᱪᱮᱫ ᱞᱮᱠᱟ ᱚᱱᱛᱮ ᱟᱯᱮ ᱠᱚᱫᱚ ᱚᱠᱟ ᱵᱤᱨ ᱠᱚᱨᱮ ᱥᱮᱸᱫᱽᱨᱟ ᱠᱚᱫᱚ ᱯᱮ ᱥᱮᱱᱚᱜ ᱜᱮᱭᱟ ᱥᱮ ᱵᱟᱝᱟ?
ᱥᱮᱸᱫᱽᱨᱟ ᱠᱚ ᱪᱟᱜ ᱜᱮᱭᱟᱞᱮ ᱟᱫᱚ ᱪᱟᱜ ᱠᱟᱱᱟᱞᱮ ᱱᱤᱭᱟᱹ ᱥᱚᱢᱚᱭ ᱫᱚ ᱥᱮᱫᱽᱨᱟᱭᱮᱫ ᱠᱚᱣᱟ ᱠᱩᱞᱟᱹᱭ ᱢᱟᱹᱭ ᱠᱚᱫᱚ ᱚᱦᱚᱢ ᱜᱚᱡ ᱠᱚᱣᱟ ᱜᱟᱡᱮ ᱞᱟᱴᱟ ᱠᱟᱱᱟ ᱥ ᱥᱩᱠᱨᱤ ᱠᱚ ᱚᱦᱚᱢ ᱜᱟᱡ ᱠᱮᱠᱩᱣᱟ
ᱟᱞᱮ ᱱᱚᱛᱮ ᱨᱮᱫᱚ ᱛᱚᱨᱦᱚᱛ ᱥᱮᱸᱫᱽᱨᱟ ᱜᱮᱞᱮ ᱪᱟᱜ ᱠᱟᱱᱟ, ᱡᱮ ᱡᱮᱢᱚᱱ ᱢᱤᱫ ᱵᱟᱨ ᱦᱚᱲ ᱠᱚ ᱪᱟᱜ ᱠᱟᱱᱟ᱾ ᱱᱤᱛᱚᱜ ᱫᱚ ᱫᱚᱞᱟ ᱫᱚᱞ ᱵᱚᱞ ᱫᱚ ᱵᱟᱝ᱾ ᱱᱤᱭᱟᱹ ᱥᱮ ᱵᱟᱝ ᱟᱨ ᱱᱤᱛᱚᱜ ᱫᱚ ᱟᱹᱰᱤ ᱦᱚᱲᱟᱜ ᱠᱟᱹᱢᱤ ᱠᱚ ᱢᱮᱱᱟᱜ ᱜᱮᱭᱟ ᱥᱮ ᱵᱟᱹᱫᱽ ᱠᱚᱨᱮ ᱠᱷᱮᱛ ᱠᱚᱨᱮ᱾ ᱱᱟᱛᱮ ᱠᱚᱭᱚᱜ ᱥᱚᱢᱚᱭ ᱩᱱᱤ ᱜᱮ ᱪᱟᱜ ᱠᱟᱱᱟᱭ᱾
ᱵᱤᱨ ᱯᱮ ᱥᱩᱨ ᱜᱮᱭᱟ ᱵᱚᱞᱮ?
ᱦᱩᱸ ᱥᱩᱨ ᱜᱮ ᱟᱞᱮ ᱚᱲᱟᱜ ᱯᱷᱮᱰ ᱠᱷᱚᱱ ᱜᱮ ᱵᱤᱨ ᱢᱮᱱᱟᱜ ᱛᱟᱞᱮᱭᱟ᱾ ᱚᱲᱟᱜ ᱯᱷᱮᱰ ᱠᱷᱚᱱ ᱜᱮ ᱵᱤᱨ ᱠᱚ ᱢᱮᱱᱟᱜ ᱞᱮᱭᱟ ᱥᱩᱨ ᱜᱮᱭᱟᱞᱮ᱾
ᱚ ᱟᱪᱪᱷᱟ ᱦᱟᱹᱛᱤ ᱦᱟᱹᱛᱤ ᱠᱚᱦᱚᱸ ᱠᱚ ᱦᱟᱡᱩᱜ ᱜᱮᱭᱟ ᱥᱮ ᱱᱚᱛᱮ?
ᱦᱮᱸ ᱦᱟᱹᱛᱤ ᱠᱚ ᱦᱤᱡᱩᱜ ᱜᱮᱭᱟ ᱦᱚᱜ-ᱚᱭ ᱛᱚ ᱦᱚᱞᱟ ᱢᱟᱫᱷᱮᱨ ᱦᱮᱡ ᱞᱮᱱᱟ ᱠᱤᱱ ᱵᱟᱨᱭᱟ᱾ᱛᱟᱯᱚᱨᱮ ᱟᱨᱚ ᱚᱠᱟᱥᱮᱫ ᱪᱚ ᱥᱟᱱᱟ ᱫᱤᱱ ᱱᱤᱝᱠᱟᱹ ᱠᱚ ᱦᱤᱡᱩᱜᱼᱟᱠᱚ ᱪᱟᱜ ᱟᱠᱚ ᱠᱚ ᱦᱤᱡᱩᱜ-ᱟᱠᱚ ᱪᱟᱜ ᱟᱠᱚ᱾ ᱟᱫᱚ ᱡᱚᱢᱟᱜ ᱵᱟᱠᱚ ᱧᱟᱢᱟ ᱥᱮ ᱱᱤᱭᱟᱹ ᱥᱚᱢᱚᱭ ᱫᱚ᱾
ᱦᱮᱸ ᱦᱮᱸ
ᱦᱩᱸ
ᱟᱫᱚ ᱠᱟᱭᱨᱟ ᱫᱟᱨᱮ ᱠᱚ ᱪᱮᱫ ᱠᱚ ᱧᱟᱢ ᱞᱮᱠᱷᱟᱱ
ᱠᱟᱭᱨᱟ ᱫᱟᱨᱮ ᱠᱚ ᱟᱫᱚ ᱧᱟᱢᱟ ᱵᱟᱝ ᱵᱟᱹᱱᱩᱜ-ᱟ ᱵᱮᱥᱤ ᱱᱚᱛᱮ ᱟᱞᱮᱥᱮᱫ ᱫᱚ ᱠᱟᱭᱨᱟ ᱫᱟᱨᱮ ᱠᱚ᱾
ᱟᱪᱪᱷᱟ
ᱟᱯᱮ ᱥᱮᱫ ᱫᱚ ᱪᱮᱫ ᱞᱮᱠᱟ ᱛᱟᱦᱞᱮ?
ᱟᱞᱮᱥᱮᱜ ᱦᱚᱸᱻᱟᱫᱚ ᱵᱩᱨᱩ ᱠᱚᱫᱚ ᱱᱟᱜ ᱥᱩᱨ ᱟᱹᱰᱤ ᱛᱚ ᱵᱟᱝ ᱥᱩᱨᱟ ᱟᱞᱮ ᱡᱤᱞᱤᱧ ᱧᱚᱜ ᱨᱮᱜᱮ ᱢᱮᱱᱟᱜᱼᱟ᱾ ᱫᱚᱥ ᱯᱚᱱᱨᱚ ᱠᱤᱞᱳᱢᱤᱴ ᱥᱚᱭ ᱥᱟᱺᱜᱤᱧ ᱧᱚᱜ ᱨᱮᱜᱮ ᱦᱟᱡᱩᱜ ᱫᱚᱠᱚ ᱦᱟᱡᱩᱜ-ᱟᱞᱮ ᱞᱮ ᱞᱟᱦᱟᱜ-ᱟ ᱟᱨ ᱵᱟᱹ ᱵᱤᱨ ᱥᱮᱜ ᱟᱨᱠᱚ ᱫᱟᱹᱲ ᱠᱮᱫ ᱜᱮ ᱚᱱᱮ ᱚᱱᱠᱟ
ᱞᱟᱜᱟ ᱫᱚ ᱦᱩᱭᱩᱜ ᱜᱮᱭᱟ ᱦᱮᱡ ᱞᱮᱱᱠᱷᱟᱱ᱾ ᱠᱷᱟᱱ ᱠᱚ ᱚᱲᱟᱜ ᱠᱚᱠᱚ ᱨᱟᱹᱯᱩᱫ ᱢᱟᱹᱯᱩᱫᱟᱠᱚ ᱡᱟᱦᱟᱸ ᱦᱟᱱᱟ ᱱᱟᱣᱟ ᱠᱚ ᱡᱚᱢ ᱟᱠᱚ᱾ ᱡᱮ ᱟᱵᱚᱣᱟᱜ ᱫᱚ ᱟᱹᱰᱤ ᱟᱥᱛᱟᱢ ᱠᱟᱛᱮ ᱢᱮᱱᱟᱜ-ᱟ ᱡᱮ ᱡᱚᱢ ᱦᱚᱪᱚᱣᱟ ᱠᱚᱢ᱾
ᱦᱩᱸ ᱟᱫᱚ ᱟᱹᱰᱤ ᱠᱚ ᱦᱟᱨᱟᱢᱟᱫ ᱜᱮᱭᱟ ᱥᱮ ᱵᱤᱨ ᱨᱮ ᱟᱫᱚᱢ ᱫᱚ ᱚᱱᱠᱟ ᱚᱱᱠᱟᱱ ᱴᱤᱢ ᱵᱚᱞᱮ ᱡᱮ ᱫᱚᱢᱩᱦᱟᱹ ᱠᱚ ᱦᱟᱡᱩᱜ-ᱟ ᱵᱚᱞᱮ ᱮᱠᱫᱚᱢ ᱚᱱᱮ ᱮ ᱠᱚ ᱦᱚᱯᱚᱱ